ᱦᱮᱞᱳ ᱦᱳᱭ᱾
ᱡᱚᱦᱟᱨ ᱜᱮ᱾
ᱡᱚᱦᱟᱨ ᱜᱮ᱾
ᱦᱳᱭ ᱪᱮᱫ ᱵᱤᱱ ᱪᱤᱠᱟᱹᱭᱫᱟ?
ᱪᱤᱠᱟᱹ ᱜᱮ ᱵᱟᱝ ᱫᱩᱲᱩᱵ ᱠᱟᱱᱟᱞᱤᱧ᱾ ᱟᱹᱵᱤᱱ?
ᱟᱹᱞᱤᱧ ᱦᱚᱸ ᱱᱚᱜᱼᱚᱭ ᱠᱤᱫᱩ ᱵᱟᱲᱟ ᱠᱟᱛᱮᱫ ᱞᱤᱧ ᱫᱩᱲᱩᱵ ᱧᱚᱜ ᱠᱟᱱᱟ ᱠᱟᱹᱴᱤᱡ ᱵᱟᱭᱨᱮ ᱥᱮᱱ ᱨᱮ᱾
ᱚ ᱦᱳᱭᱛᱚ ᱚᱲᱟᱜ ᱠᱚᱨᱮ ᱱᱟᱯᱟᱭ ᱵᱟᱲᱟ ᱜᱮ?
ᱦᱳᱭ ᱚᱲᱟᱜ ᱠᱚᱨᱮ ᱥᱟᱱᱟᱢ ᱦᱚᱲ ᱜᱮᱠᱚ ᱱᱟᱯᱟᱭ ᱜᱮᱭᱟ, ᱟᱨ ᱥᱟᱶᱛᱮ ᱟᱹᱞᱤᱧ ᱦᱚᱸᱞᱤᱧ ᱱᱟᱯᱟᱭ ᱧᱚᱜ ᱜᱮᱭᱟ᱾
ᱚ ᱦᱳᱭᱛᱚ
ᱟᱵᱤᱱ ᱜᱮ ᱞᱟᱹᱭ ᱵᱤᱱ ᱪᱮᱫ ᱞᱮᱠᱟ ᱢᱮᱱᱟᱜ ᱠᱟᱜ ᱵᱤᱱᱟ ᱛᱟᱨᱯᱚᱨᱮ ᱟᱵᱤᱱ ᱨᱮᱱ ᱚᱲᱟᱜ ᱦᱚᱲ ᱪᱮᱫ ᱞᱮᱠᱟ ᱢᱮᱱᱟᱜ ᱟᱠᱟᱫ ᱠᱚᱣᱟ ᱟᱭᱳᱼᱵᱟᱵᱟ
ᱦᱳᱭ ᱟᱹᱞᱤᱧ ᱦᱚᱸ ᱱᱟᱯᱟᱭ ᱜᱮ ᱛᱟᱨᱯᱚᱨᱮ ᱦᱩᱭᱩᱜ ᱠᱟᱱᱟ ᱚᱲᱟᱜ ᱦᱚᱲ ᱠᱚ ᱦᱚᱲ ᱚᱲᱟᱜ ᱦᱚᱲ ᱦᱚᱸ ᱱᱟᱯᱟᱭ ᱜᱮ᱾ ᱛᱚᱵᱮ ᱱᱟᱥᱮᱱᱟᱜ ᱤᱧ ᱜᱚᱲᱚᱢ ᱵᱩᱲᱦᱤ ᱜᱮ ᱱᱟᱥᱮᱱᱟᱜ ᱨᱩᱣᱟᱹ ᱧᱚᱜᱚᱜ
ᱚ ᱦᱳᱭ
ᱨᱟᱱ ᱠᱚᱫᱚ ᱟᱹᱜᱩ ᱦᱩᱭ ᱟᱠᱟᱱᱟ
ᱦᱳᱭ
ᱟᱨ ᱛᱟᱦᱚᱞᱮ ᱦᱳᱭ ᱞᱟᱹᱭ ᱵᱤᱱ
ᱢᱟ ᱞᱟᱹᱭ ᱵᱤᱱ ᱟᱵᱤᱱ ᱢᱟᱲᱟᱝ
ᱦᱳᱭ ᱢᱟᱱᱮ ᱛᱟᱦᱚᱞᱮ ᱱᱤᱛᱳᱜ ᱫᱚ ᱟᱹᱵᱤᱱ ᱫᱚ ᱵᱟᱡᱟᱨ ᱨᱮᱜᱮ ᱵᱤᱱ ᱵᱟᱡᱟᱨ ᱥᱮᱫ ᱵᱤᱱ ᱛᱟᱦᱮᱱ ᱜᱮᱭᱟ ᱥᱮ ᱟᱛᱩ ᱴᱚᱞᱟ ᱨᱮᱵᱤᱱ ᱛᱟᱦᱮᱱ ᱜᱮᱭᱟ
ᱵᱟ ᱟᱛᱩ ᱴᱚᱞᱟ ᱠᱷᱚᱱᱟᱜ ᱥᱟᱜᱤᱧ ᱨᱮ ᱢᱮᱱᱟᱜ ᱟᱠᱟᱫ ᱞᱤᱧᱟᱹ᱾ ᱟᱹᱞᱤᱧ ᱫᱚᱞᱤᱧ ᱚᱞᱚᱜ ᱜᱮᱭᱟ, ᱟᱨ ᱱᱤᱛᱚᱜ ᱫᱚ ᱢᱟᱨᱟᱝ ᱵᱤᱫᱽᱫᱟᱹᱜᱟᱲ ᱨᱮᱞᱤᱧ ᱛᱟᱦᱮᱱ ᱜᱮᱭᱟ᱾ ᱟᱪᱪᱷᱟ ᱚᱸᱰᱮᱱᱟᱜ ᱛᱟᱦᱮᱸ ᱡᱟᱭᱜᱟ ᱴᱷᱟᱶ ᱢᱤᱫᱴᱟᱝ ᱢᱮᱱᱟᱜ ᱟᱠᱟᱫᱟ ᱦᱳᱭ ᱚᱸᱰᱮ ᱜᱮ ᱵᱟᱥᱟ ᱢᱮᱱᱟᱜ ᱟᱠᱟᱫ ᱞᱤᱧᱟ᱾
ᱦᱳᱭ ᱦᱳᱭ ᱚᱞᱚᱜ ᱯᱟᱲᱦᱟᱣ ᱫᱚ ᱟᱛᱳ ᱠᱷᱚᱱ ᱫᱚ ᱱᱟᱥᱮᱱᱟᱜ ᱫᱚ ᱢᱚᱱᱮ ᱟᱹᱧ ᱡᱮ ᱥᱚᱢᱚᱥᱥᱟ ᱠᱟᱱ ᱜᱮᱭᱟ
ᱦᱳᱭ ᱟᱫᱚ ᱥᱚᱢᱚᱥᱥᱟ ᱫᱚ ᱢᱮᱱᱞᱮᱱ ᱠᱷᱟᱱ ᱫᱚ ᱵᱟᱝ ᱠᱟᱱᱟ ᱟᱫᱚ ᱦᱟᱸᱜ ᱚᱱᱟ ᱱᱟᱠᱷᱟ ᱦᱟᱸᱜ ᱟᱹᱰᱤ ᱠᱟᱹᱴᱤᱡ ᱠᱷᱚᱱᱟᱜ ᱜᱮ ᱟᱹᱞᱤᱧ ᱫᱚ ᱵᱟᱦᱨᱮ ᱥᱮᱫ ᱨᱮᱜ ᱞᱤᱧ ᱛᱟᱦᱮᱱ ᱠᱟᱱ ᱛᱟᱦᱮᱱᱟ ᱛᱚ ᱟᱫᱚ ᱦᱟᱸᱜ ᱚᱱᱟ ᱞᱮᱠᱟᱛᱮ ᱦᱟᱸᱜ ᱟᱹᱞᱤᱧ ᱫᱚ ᱵᱟᱨᱦᱮ ᱨᱮᱜᱮ ᱟᱸᱜ ᱱᱤᱛᱚᱜ ᱫᱷᱟᱹᱵᱤᱡ ᱫᱚ ᱢᱮᱱᱟᱜ ᱟᱠᱟᱫ ᱞᱤᱧᱟᱹ
ᱚ ᱦᱳᱭᱛᱚ ᱦᱳᱭ ᱦᱳᱭ
ᱟᱫᱚ ᱦᱟᱸᱜ ᱚᱱᱠᱟ ᱫᱚ ᱢᱮᱱᱞᱮᱱᱠᱷᱟᱱ ᱫᱚ ᱯᱟᱲᱦᱟᱜ ᱛᱚ ᱥᱟᱱᱟᱢᱟᱜ ᱜᱮ ᱢᱟᱱᱮ ᱡᱚᱛᱚ ᱦᱚᱲ ᱴᱷᱮᱱ ᱜᱮ ᱤᱭᱟᱹ ᱠᱟᱱᱟ ᱦᱮᱸ ᱢᱟᱱᱮ ᱢᱚᱱᱚᱡᱳᱜᱽ ᱫᱤᱭᱮ ᱡᱩᱫᱤ ᱟᱵᱤᱱ ᱵᱤᱱ ᱯᱟᱲᱦᱟᱜᱼᱟ ᱛᱟᱦᱚᱞᱮ ᱚᱲᱟᱜ ᱠᱷᱚᱱᱟᱜ ᱦᱚᱸ ᱜᱟᱱᱚᱜᱼᱟ ᱟᱫ ᱵᱟᱨ ᱨᱮᱦᱚᱸ ᱵᱤᱱ ᱡᱩᱫᱤ ᱵᱤᱱ ᱢᱮᱱᱠᱷᱟᱡ ᱫᱚ ᱡᱮ ᱵᱟᱭᱨᱮ ᱥᱮᱫ ᱮᱱ ᱨᱮᱦᱚᱸ ᱚᱱᱟ ᱠᱚᱫᱚ ᱱᱮᱦᱚᱲ ᱴᱷᱮᱱ ᱜᱮ ᱤᱭᱟᱹ ᱠᱟᱱᱟ᱾
ᱦᱳᱭ ᱠᱤᱱᱛᱩ ᱤᱧ ᱫᱚᱧ ᱧᱮᱞ ᱟᱠᱟᱫᱟ ᱡᱮᱢᱚᱱ ᱚᱲᱟᱜ ᱠᱚᱨᱮ ᱯᱟᱲᱦᱟᱣ ᱠᱷᱟᱱ ᱯᱟᱲᱦᱟᱣ ᱫᱚ ᱢᱟᱱᱮ ᱱᱟᱥᱮᱱᱟᱜ ᱫᱚ ᱟᱱᱟᱴ ᱧᱚᱜ ᱜᱮᱧ ᱵᱩᱡᱟ, ᱯᱨᱚᱵᱞᱮᱢ ᱜᱤᱧ ᱵᱩᱡᱟ ᱠᱟᱨᱚᱱ ᱦᱩᱭᱩᱜ ᱠᱟᱱᱟ ᱡᱚᱠᱷᱚᱱ ᱜᱮ ᱯᱟᱲᱦᱟᱣᱢ ᱫᱩᱲᱩᱵᱼᱟ ᱛᱚᱠᱷᱚᱱ ᱜᱮ ᱦᱚᱭᱛᱳ ᱦᱟᱹᱱᱤ ᱱᱩᱭᱮ ᱦᱚᱦᱚᱣᱟᱢ ᱠᱟᱱᱟᱭ ᱫᱮᱞᱟ ᱢᱟᱹᱭ ᱱᱤᱭᱟᱹ ᱠᱚ ᱠᱟᱹᱢᱤ ᱠᱟᱹᱢᱤ ᱠᱟᱢ ᱛᱟᱨᱯᱚᱨᱮ ᱦᱚᱳᱭᱛᱚ ᱚᱲᱟᱜ ᱦᱚᱲ ᱠᱚ ᱠᱟᱹᱢᱤᱭᱟᱠᱩ ᱛᱚᱠᱷᱚᱱ ᱢᱟᱱᱮ ᱧᱮᱞ ᱠᱚᱛᱮ ᱧᱮᱞ ᱠᱟᱛᱮ ᱛᱮ ᱨᱮᱦᱚᱸ ᱢᱚᱱᱮ ᱠᱚ ᱱᱟᱥᱮᱱᱟᱜ ᱤᱭᱟᱹᱼᱟ ᱡᱮ ᱦᱮᱸ ᱢᱟ ᱠᱟᱹᱢᱤ ᱜᱚᱲᱚ ᱟᱠᱚ ᱜᱮᱭᱟᱧ ᱧᱤᱫᱟᱹ ᱥᱮᱧ ᱯᱟᱲᱦᱟᱜᱼᱟ ᱥᱮ ᱥᱮᱛᱟᱜ ᱜᱟᱯᱟ ᱜᱟᱯᱟᱧ ᱯᱟᱲᱦᱟᱜᱼᱟ ᱱᱚᱝᱠᱟ ᱢᱤᱫᱴᱮᱱ ᱢᱚᱱᱳᱵᱷᱟᱵ ᱦᱤᱡᱩᱜᱼᱟ
ᱦᱳᱭ ᱦᱳᱭ ᱟᱫᱚ ᱚᱱᱠᱟ ᱞᱮᱠᱟ ᱛᱮᱫᱚ ᱦᱟᱸᱜ ᱥᱟᱱᱟᱢᱟᱜ ᱜᱮ ᱠᱟᱹᱢᱤ ᱫᱚ ᱞᱟᱹᱠᱛᱤᱭᱟᱱ ᱜᱮᱛᱟᱵᱚᱱᱟ ᱟᱫᱚ ᱚᱱᱟ ᱥᱟᱶᱛᱮ ᱤᱧ ᱢᱮᱱᱟ ᱡᱮ ᱯᱟᱲᱦᱟᱜᱮᱧ ᱚᱱᱟ ᱫᱚ ᱵᱟᱝ ᱟᱫᱚ ᱠᱟᱹᱢᱤ ᱦᱚᱨᱟ ᱠᱚᱦᱚᱸ ᱞᱟᱹᱠᱛᱤᱭᱟᱱ ᱠᱟᱹᱢᱤ ᱛᱟᱵᱚᱱᱟ ᱦᱳᱭᱥ ᱟᱫᱚ ᱚᱱᱟ ᱥᱟᱶ ᱛᱮᱦᱚᱸ ᱯᱟᱲᱦᱟᱜ ᱦᱚᱸ ᱞᱟᱹᱠᱛᱤᱭᱟᱱ ᱜᱮ ᱠᱟᱱ ᱛᱟᱵᱚᱱᱟ ᱛᱚ ᱚᱱᱠᱟ ᱢᱮᱱ ᱛᱮᱫᱚ ᱦᱟᱸᱜ ᱟᱹᱞᱤᱧ ᱫᱚᱞᱤᱧ ᱢᱮᱱᱟ ᱡᱮ ᱱᱚᱜᱼᱚᱭ ᱡᱮ ᱯᱟᱲᱦᱟᱣ ᱨᱮᱱᱟᱜ ᱦᱚᱸ ᱢᱤᱫᱴᱟᱝ ᱚᱠᱛᱚ ᱢᱟ ᱢᱮᱱᱟᱜ ᱟᱠᱟᱫ ᱛᱟᱵᱚᱱᱟ ᱥᱮ ᱟᱫᱚ ᱥᱚᱵ ᱥᱚᱢᱚᱭ ᱯᱟᱲᱦᱟᱣ ᱢᱮᱱ ᱞᱮᱠᱷᱟᱡ ᱫᱚ ᱯᱟᱲᱦᱟᱣ ᱫᱚ ᱵᱟᱝ ᱡᱩᱛᱩᱜ ᱛᱟᱵᱚᱱᱟ ᱟᱫᱚ ᱵᱟᱝᱢᱟ ᱚᱱᱠᱟ ᱢᱮᱱᱞᱠᱷᱟᱡ ᱦᱚᱸ ᱯᱟᱲᱦᱟᱣ ᱠᱚᱦᱚᱸ ᱢᱚᱱᱮ ᱵᱟᱝ ᱛᱟᱦᱮᱱ ᱛᱟᱵᱚᱱᱟ ᱫᱤᱥᱟᱹ ᱦᱩᱤᱥ ᱦᱚᱸ ᱮᱴᱟᱜ ᱥᱮᱱ ᱪᱟᱞᱟᱣ ᱜᱚᱫᱚᱜ ᱛᱟᱵᱚᱱᱟ
ᱦᱳᱭ ᱵᱟᱝ ᱤᱧ ᱫᱩᱧ ᱢᱚᱱᱮᱭᱟ ᱡᱮ ᱚᱞᱚᱜ ᱯᱟᱲᱦᱟᱣ ᱥᱟᱶ ᱡᱚᱛᱚ ᱠᱤᱪᱷᱩ ᱜᱮ ᱥᱮᱬᱟ ᱫᱚ ᱞᱟᱹᱠᱛᱤ ᱜᱮᱭᱟ ᱮᱱᱮᱡ ᱥᱮᱨᱮᱧ ᱛᱟᱨ ᱛᱯᱚᱨᱮ ᱠᱟᱹᱢᱤ ᱦᱚᱨᱟ ᱠᱚᱦᱚᱸ
ᱦᱳᱭ ᱦᱳᱭ
ᱡᱚᱛᱚ ᱠᱤᱪᱷᱩ ᱜᱮ
ᱦᱳᱭ ᱛᱟᱦᱞᱮ ᱟᱹᱵᱤᱱ ᱚᱱᱛᱮ ᱫᱚ ᱚᱠᱟ ᱴᱚᱴᱷᱟ ᱢᱟᱱᱮ ᱚᱱᱠᱟ ᱴᱟᱺᱰᱤ ᱴᱚᱴᱷᱟ ᱥᱮ ᱪᱮᱫ ᱞᱮᱠᱟ ᱵᱩᱨᱩ ᱠᱚ ᱢᱮᱱᱟᱜ ᱟᱠᱟᱟᱜ-ᱟ? ᱮ ᱥ ᱫᱚ
ᱦᱳᱭ ᱟᱞᱮ ᱥᱮᱱ ᱫᱚ ᱵᱩᱨᱩ ᱠᱚᱦᱚᱸ ᱢᱮᱱᱟᱜᱼᱟ ᱵᱤᱨ ᱠᱚ ᱵᱩᱨᱩ ᱠᱚ!
ᱚ ᱦᱳᱭ ᱛᱟᱦᱞᱮ ᱚᱱᱠᱟ ᱢᱮᱱᱞᱮᱠᱷᱟᱡ ᱫᱚ ᱟᱹᱵᱤᱱ ᱥᱮᱫ ᱫᱚ ᱱᱟᱜ ᱠᱷᱟᱡ ᱦᱟᱜ ᱟᱭᱢᱟ ᱯᱚᱨᱚᱵᱽ ᱠᱚᱫᱚ ᱦᱩᱭᱩᱜ ᱜᱮᱭᱟ
ᱵᱟᱝᱜᱮ ᱢᱟᱱᱮ ᱯᱚᱨᱚᱵᱽ ᱠᱚᱫᱚ ᱠᱷᱩᱵ ᱠᱚᱢ ᱦᱩᱭᱩᱜ ᱜᱮᱭᱟ ᱟᱞᱮ ᱴᱚᱴᱷᱟ ᱥᱮᱫ ᱫᱚ
ᱯᱚᱨᱚᱵᱽ ᱵᱚᱞᱛᱮ ᱜᱮᱞᱮ ᱢᱮᱱ ᱦᱚᱪᱚᱭ ᱫᱟᱞᱤᱧ ᱡᱮ ᱱᱚᱣᱟ ᱡᱮ ᱟᱵᱚᱣᱟᱜ ᱥᱟᱱᱛᱟᱲᱤ ᱟᱹᱨᱤᱪᱟᱹᱞᱤ ᱨᱮ ᱡᱟᱦᱟᱸ ᱯᱚᱨᱚᱵᱽ ᱠᱚ ᱢᱮᱱᱟᱜ ᱟᱠᱟᱫ ᱛᱟᱵᱚᱱᱟ ᱵᱟᱦᱟ ᱥᱚᱨᱦᱟᱭ
ᱦᱳᱭ ᱥᱮ ᱚᱱᱟ ᱠᱚᱫᱚᱮ ᱦᱩᱭᱩᱜ ᱜᱮᱭᱟ ᱥᱮ ᱵᱟᱝ ᱟᱯᱮ ᱚᱸᱰᱮ ᱫᱚ
ᱦᱳᱭ ᱦᱩᱭᱩᱜ ᱜᱮᱭᱟ ᱵᱟᱦᱟ ᱥᱚᱨᱦᱟᱭ ᱦᱩᱭᱩᱜ ᱜᱮᱭᱟ
ᱚ ᱟᱨ ᱥᱟᱶᱛᱮ ᱡᱟᱦᱟᱸ ᱠᱟᱨᱟᱢ ᱠᱚᱵᱚᱱ ᱢᱮᱱᱟᱜ ᱠᱟᱱ ᱚᱱᱟ ᱛᱟᱯᱚᱨᱮ ᱫᱟᱸᱥᱟᱭ
ᱦᱳᱭ ᱦᱳᱭ ᱠᱟᱨᱟᱢ ᱠᱚ ᱦᱩᱭᱩᱜᱼᱟ ᱫᱟᱸᱥᱟᱭ ᱠᱚ ᱠᱚ ᱫᱟᱸᱥᱟᱭ ᱠᱚᱦᱚᱸ ᱦᱩᱭᱩᱜᱼᱟ ᱟᱨ ᱟᱞᱮ ᱥᱮᱫ ᱫᱚ ᱫᱟᱸᱥᱟᱭ ᱠᱚᱫᱚᱧ ᱧᱮᱞ ᱟᱠᱟᱟᱜ ᱠᱚᱣᱟ ᱱᱚᱝᱠᱟ ᱟᱹᱛᱩ ᱟᱹᱛᱩ ᱠᱚ ᱢᱟᱱᱮ ᱮᱱᱮᱡ ᱤᱫᱤᱭᱟᱠᱚ ᱟᱨᱠᱤ ᱱᱚᱱᱛᱮ ᱫᱚ ᱪᱮᱫ ᱞᱮᱠᱟ ᱠᱚ ᱮᱱᱮᱡ ᱜᱮᱭᱟ
ᱟᱞᱮ ᱱᱚᱛᱮ ᱫᱚ ᱦᱟᱸᱜ ᱱᱟᱠᱟ ᱦᱟᱸᱜ ᱫᱟᱸᱥᱟᱭ ᱫᱚᱱ ᱫᱚ ᱦᱟᱸᱜ ᱟᱞᱮ ᱫᱚ ᱵᱟᱞᱮ ᱪᱟᱞᱟᱜ ᱜᱮᱭᱟ ᱦᱳᱭ ᱟᱞᱮ ᱴᱚᱴᱷᱟ ᱠᱷᱚᱱᱟᱜ ᱫᱚ ᱵᱟᱞᱮ ᱩᱰᱩᱠᱚᱜᱼᱟ ᱟᱫᱚ ᱦᱟᱸᱜ ᱚᱱᱠᱟ ᱞᱮᱠᱟ ᱛᱮᱫᱚ ᱟᱞᱮ ᱱᱚᱣᱟ ᱠᱚᱨᱮ ᱫᱚ ᱦᱟᱸᱜ ᱚᱱᱠᱟ ᱫᱟᱸᱥᱟᱭ ᱫᱚᱱ ᱞᱮᱠᱟ ᱪ ᱞᱮᱠᱟ ᱛᱮᱫᱚ ᱦᱟᱸᱜ ᱵᱟᱝ ᱦᱩᱭᱩᱜ ᱜᱮᱛᱟᱞᱮᱭᱟ ᱦᱳᱭ
ᱚ ᱟᱪᱪᱷᱟ
ᱦᱳᱭ ᱟᱫᱚ ᱡᱮᱢᱚᱱ ᱞᱤᱧ ᱢᱮᱛᱟᱜᱼᱟ ᱡᱮ ᱡᱮᱢᱚᱱ ᱥᱚᱨᱦᱟᱭ ᱢᱮᱱᱟᱜ ᱟᱠᱟᱫ ᱛᱟᱵᱚᱱᱟ ᱢᱟᱨᱟᱝ ᱯᱚᱨᱚᱵᱽ ᱦᱳᱭᱥᱮ ᱚᱱᱟ ᱥᱟᱶᱛᱮ ᱢᱮᱱᱟᱜ ᱟᱠᱟᱫᱟ ᱵᱟᱦᱟ ᱠᱤᱱᱛᱩ ᱟᱞᱮ ᱱᱚᱰᱮ ᱫᱚ ᱟᱞᱮ ᱴᱚᱴᱷᱟ ᱨᱮᱫᱚ ᱦᱟᱸᱜ ᱱᱚᱜᱼᱚ ᱱᱚᱝᱠᱟ ᱢᱮᱱᱛᱮᱫᱚ ᱦᱟᱸᱜ ᱵᱟᱦᱟᱞᱮ ᱢᱟᱱᱟᱣ ᱜᱮᱭᱟ ᱦᱳᱭ᱾ ᱥᱚᱨᱚᱦᱟᱭ ᱫᱚ ᱦᱟᱸᱜ ᱵᱟᱞᱮ ᱢᱟᱱᱟᱣᱟ ᱟᱫᱚ ᱢᱮᱱ ᱛᱮᱫᱚ ᱦᱟᱸᱜ ᱟᱫᱚ ᱱᱚᱜ ᱚᱭ ᱱᱚᱝᱠᱟ ᱟᱞᱮᱫ ᱫᱚ ᱴᱟᱺᱰᱤ ᱧᱚᱜ ᱴᱚᱴᱷᱟ ᱞᱮ ᱯᱟᱲᱟᱜ ᱠᱟᱱᱟ ᱛᱚ᱾ᱟᱫᱚ ᱢᱮᱱᱞᱮᱱ ᱠᱷᱟᱱ ᱫᱚ ᱱᱟᱢᱟᱞ ᱴᱚᱴᱷᱟ ᱦᱚᱸ ᱦᱳᱭᱥᱤ
ᱚ ᱦᱳᱭ ᱛᱚ
ᱦᱳᱭ ᱟᱫᱚ ᱚᱱᱠᱟᱢ ᱦᱮᱸ ᱢᱟ ᱞᱟᱹᱭ ᱵᱤᱱ
ᱦᱮᱸ ᱢᱮᱱᱫᱟᱹ ᱟᱞᱮ ᱥᱮᱫ ᱫᱚ ᱳᱭ ᱵᱟᱦᱟ ᱥᱚᱨᱦᱟᱭ ᱠᱚᱫᱚ ᱦᱩᱭᱩᱜ ᱜᱮᱭᱟ ᱠᱤᱱᱛᱩᱧ ᱧᱮᱞ ᱠᱟᱫᱟ᱾ᱵᱟᱦᱟ ᱫᱚ ᱢᱟᱱᱮ ᱠᱷᱩᱵ ᱮᱠᱴᱟ ᱫᱚ ᱵᱷᱟᱜᱮ ᱵᱟᱝ ᱦᱩᱭᱩᱜᱼᱟ᱾ ᱛᱟᱨᱯᱚᱨᱮ ᱟᱸᱡᱚᱢ ᱟᱠᱟᱫᱟ ᱠᱤᱪᱷᱩ ᱠᱤᱪᱷᱩ ᱴᱚᱴᱷᱟ ᱠᱚᱨᱮ ᱢᱟᱜᱽ ᱢᱚᱬᱮ ᱦᱚᱸ ᱦᱳᱭᱳᱜ ᱜᱮᱭᱟ ᱠᱤᱱᱛᱩ ᱟᱞᱮ ᱥᱮᱫ ᱫᱚ ᱢᱟᱜᱽ ᱢᱚᱬᱮ ᱠᱚᱫᱚ ᱵᱟᱝ ᱦᱩᱭᱩᱜᱼᱟ, ᱳᱭ ᱵᱟᱦᱟ ᱟᱨ ᱥᱚᱨᱦᱟᱭ ᱱᱤᱭᱟᱹ ᱴᱩᱠᱩ ᱜᱮ ᱦᱩᱭᱩᱜᱼᱟ᱾
ᱚ ᱦᱳᱭ ᱛᱚ
ᱟᱫᱚ ᱦᱟᱸᱜ ᱵᱟᱦᱟ ᱡᱮᱢᱚᱱ ᱠᱚ ᱢᱟᱱᱟᱣ ᱜᱮᱭᱟ ᱟᱹᱞᱤᱧ ᱡᱟᱦᱟᱸ ᱴᱩᱠᱩ ᱞᱤᱧ ᱵᱟᱲᱟᱭᱟ ᱦᱳᱭ ᱥᱮ ᱥᱚᱨᱦᱟᱭ ᱦᱚᱸ ᱚᱱᱠᱟᱜ ᱜᱮ ᱥᱚᱨᱦᱟᱭ ᱞᱤᱧ ᱢᱮᱱᱫᱟ ᱦᱳᱭ ᱤᱭᱟᱹ
ᱢᱟᱜᱽ ᱢᱚᱬᱮ
ᱢᱟᱜᱽ ᱢᱚᱬᱮ ᱦᱚᱸ ᱚᱱᱠᱟ ᱜᱮᱠᱚ ᱢᱟᱱᱟᱣ ᱜᱮᱭᱟ᱾
ᱦᱳᱭ ᱦᱳᱭ
ᱦᱳᱭ ᱟᱫᱚ ᱛᱟᱦᱚᱞᱮ ᱟᱵᱤᱱ ᱫᱚ ᱚᱱᱠᱟ ᱢᱮᱱ ᱞᱮᱱᱠᱷᱟᱱ ᱫᱚ ᱠᱟᱨᱟᱢ ᱠᱚᱵᱤᱱ ᱧᱮᱞ ᱵᱟᱲᱟᱭ ᱜᱮᱭᱟ ᱥᱮ ᱵᱟᱝ?
ᱦᱳᱭ ᱠᱟᱨᱟᱢ ᱠᱚ ᱧᱮᱞ ᱫᱚᱞᱤᱧ ᱧᱮᱞ ᱠᱟᱫᱟ᱾
ᱚ ᱟᱨ ᱵᱟᱝᱢᱟ ᱠᱩᱲᱤ ᱜᱤᱫᱽᱨᱟᱹ ᱦᱚᱲ ᱜᱮᱛᱚ ᱚᱱᱟ ᱠᱚᱫᱚ ᱠᱚ ᱦᱟᱹᱨ ᱵᱟᱲᱟᱭ ᱜᱮᱭᱟ ᱛᱚ᱾ ᱟᱫᱚ ᱦᱟᱸᱜ ᱟᱹᱵᱤᱱ ᱫᱚᱵᱤᱱ ᱦᱟᱹᱨ ᱵᱟᱲᱟ ᱠᱟᱜᱼᱟ ᱥᱮ ᱵᱟᱝ?
ᱵᱟᱝ ᱵᱟᱝ ᱚᱱᱟ ᱠᱚᱫᱚ ᱵᱟᱝ ᱛᱟᱨᱯᱚᱨᱮ ᱦᱩᱭᱩᱜ ᱠᱟᱱᱟ ᱟᱞᱮ ᱟᱛᱩ ᱨᱮ ᱢᱮᱱᱟᱜ ᱠᱚᱣᱟ ᱟᱭᱢᱟ ᱜᱟᱱ ᱜᱤᱫᱽᱨᱟᱹ ᱛᱟᱦᱚᱞᱮ ᱩᱱᱠᱩ ᱜᱮᱠᱚ ᱤᱭᱟᱹ ᱠᱟᱫᱟ ᱠᱚ ᱛᱚᱠᱷᱚᱱ ᱦᱳᱭᱛᱳ ᱠᱟᱨᱟᱢ ᱠᱚᱨᱮ ᱟᱹᱞᱤᱧ ᱫᱚ ᱦᱩᱭᱩᱜ ᱠᱟᱱᱟ ᱵᱟᱦᱨᱮ ᱫᱤᱥᱚᱢ ᱨᱤᱱᱤᱧ ᱛᱟᱦᱮᱱᱟ ᱛᱚ᱾ ᱛᱚ ᱚᱞᱚᱜ ᱯᱟᱲᱦᱟᱣ ᱦᱚᱛᱮᱡ ᱛᱮᱜᱮ ᱵᱟᱦᱨᱮ ᱫᱤᱥᱚᱢ ᱫᱚ ᱦᱮᱡ ᱦ ᱟᱠᱟᱱᱟ᱾ᱛᱚ ᱤᱧ ᱡᱚᱠᱷᱚᱱᱤᱧ ᱪᱟᱞᱟᱜᱼᱟ ᱦᱳᱭᱛᱳ ᱳᱭ ᱢᱩᱪᱟᱹᱫ ᱥᱮᱫ ᱡᱚᱠᱷᱚᱱ ᱦᱚᱭᱛᱳ ᱠᱟᱨᱟᱢ ᱠᱚ ᱪᱟᱵᱟᱜ ᱠᱟᱱᱟ ᱱᱚᱝᱠᱟ ᱴᱟᱭᱤᱢᱤᱧ ᱪᱟᱞᱟᱜ ᱜᱮᱭᱟ᱾ ᱚᱠᱛᱚ ᱠᱚ ᱵᱟᱹᱧ ᱧᱟᱢᱟ ᱥᱮ
ᱦᱳᱭ ᱦᱳᱭ ᱟᱫᱚ ᱡᱮᱢᱚᱱ ᱟᱸᱴᱚ ᱠᱚᱦᱚᱸ ᱦᱤᱡᱩᱜ ᱜᱮᱛᱟ ᱵᱚᱱᱟ ᱛᱚ ᱟᱫᱚ ᱦᱟᱸᱜ ᱚᱠᱟ ᱵᱟᱨᱦᱮ ᱫᱤᱥᱚᱢ ᱨᱮᱵᱚᱱ ᱛᱟᱦᱮᱱᱟ ᱛᱚ ᱟᱫᱚ ᱟᱵᱚ ᱫᱚ
ᱥᱟᱱᱟᱢ ᱦᱚᱲ ᱜᱮᱮ ᱡᱟᱦᱟᱸ ᱛᱤᱱᱟᱹᱜ ᱵᱚᱱ ᱚᱞᱚᱜ ᱠᱟᱱᱟ᱾ ᱟᱫᱚ ᱢᱮᱱ ᱞᱮᱠᱷᱟᱱ ᱫᱚ ᱦᱟᱸᱜ ᱟᱵᱚᱣᱟᱜ ᱡᱟᱦᱟᱸ ᱤᱭᱟᱹ ᱨᱮ ᱢᱮᱱᱟᱜ ᱟᱠᱟᱫ ᱛᱟᱵᱚᱱᱟ ᱚᱱᱟ ᱥᱟᱶᱛᱟ ᱨᱮᱱᱟᱜ ᱡᱟᱦᱟᱸ ᱯᱚᱨᱚᱵᱽ ᱠᱚ ᱚᱱᱟ ᱯᱚᱨᱚᱵᱽ ᱠᱚᱨᱮ ᱦᱚᱸ ᱥᱮᱞᱮᱫᱚᱜ ᱦᱚᱸ ᱫᱚᱨᱠᱟᱨ ᱠᱟᱱ ᱛᱟᱵᱚᱱᱟ ᱪᱮᱫᱟᱜ ᱥᱮ ᱟᱵᱚ ᱵᱟᱠᱷᱷᱟᱡ ᱦᱟᱸᱜ ᱟᱵᱚ ᱫᱤᱱ ᱦᱟᱸᱜ ᱡᱟᱦᱟᱸ ᱯᱚ-ᱯᱚᱜᱲᱟ ᱠᱚᱨᱮᱱ ᱠᱚ ᱦᱤᱡᱩᱜ ᱠᱟᱱ ᱛᱟᱵᱚᱱ ᱦᱳᱭ ᱥᱮ᱾ᱩᱱᱠᱩ ᱠᱚ ᱦᱟᱸᱜ ᱵᱟᱠᱷᱟᱡ ᱦᱟᱸᱜ ᱪᱮᱫ ᱞᱮᱠᱟ ᱛᱮᱵᱮᱱ ᱢᱮᱱ ᱥᱚᱫᱚᱨ ᱫᱟᱲᱮᱭᱟᱠᱚᱣᱟ ᱡᱮ ᱟᱵᱚᱣᱟᱜ ᱫᱚ ᱱᱚᱜᱼᱚᱱᱟ ᱜᱮ ᱢᱟᱨᱟᱝ ᱯᱚᱨᱚᱵᱽ ᱠᱟᱱ ᱛᱟᱵᱚᱱᱟ᱾
ᱦᱳᱭ ᱦᱳᱭ ᱠᱟᱛᱷᱟ ᱫᱚ ᱠᱟᱱᱟ ᱡᱚᱛᱷᱟᱛ ᱠᱟᱛᱷᱟ ᱵᱮᱱ ᱞᱟᱹᱭ ᱠᱮᱫᱟ ᱚᱱᱟ ᱫᱚ
ᱦᱳᱭ
ᱦᱟᱯᱮᱱ ᱫᱤᱱ ᱵᱟᱝᱠᱷᱟᱱ ᱦᱳᱭ ᱞᱟᱹᱭ ᱵᱤᱱ ᱢᱮᱱᱫᱟᱞᱤᱧ ᱡᱮ ᱦᱟᱯᱮᱱ ᱫᱤᱱ ᱵᱟᱝᱠᱷᱟᱱ ᱟᱹᱰᱤ ᱤᱭᱟᱹ ᱨᱮᱵᱚᱱ ᱯᱟᱲᱟᱜᱼᱟ᱾ ᱠᱟᱨᱚᱱ ᱦᱚᱭᱛᱳ ᱡᱚᱠᱷᱚᱱ ᱠᱚ ᱠᱩᱞᱤ ᱵᱚᱱᱟ ᱡᱮ ᱦᱮᱸ ᱱᱤᱭᱟᱹ ᱫᱚ ᱪᱮᱫᱞᱮᱠᱟ ᱠᱚ ᱢᱟᱱᱟᱣᱟ ᱥᱮ ᱪᱮᱫ ᱞᱮᱠᱟ ᱦᱩᱭᱩᱜ ᱠᱟᱱᱟ ᱥᱮ ᱚᱠᱟ ᱪᱟᱸᱫᱳ ᱨᱮ ᱦᱳᱭᱳᱜ ᱠᱟᱱᱟ᱾ᱱᱤᱭᱟᱹ ᱠᱚ ᱡᱩᱫᱤ ᱵᱟᱵᱚᱱ ᱞᱟᱹᱭ ᱫᱟᱲᱮ ᱢᱟᱱᱮ ᱟᱹᱰᱤ ᱜᱮ ᱞᱟᱡᱟᱣᱟᱱ ᱠᱟᱛᱷᱟ ᱠᱟᱱᱟ ᱱᱤᱭᱟᱹ ᱫᱚ᱾
ᱦᱳᱭ ᱦᱳᱭ ᱟᱫᱚ ᱛᱟᱦᱚᱞᱮ ᱟᱯᱮ ᱚᱱᱟ ᱠᱚᱨᱮ ᱫᱚ ᱟᱢᱵᱟᱵᱩᱛᱤ ᱠᱚᱠᱚ ᱢᱟᱱᱟᱣ ᱜᱮᱭᱟ ᱥᱮ ᱵᱟᱝ?
ᱟᱢᱵᱟᱵᱚᱛᱤ ᱫᱚᱠᱚ ᱢᱟᱱᱟᱣᱟᱚ ᱟᱢᱵᱟᱵᱚᱛᱤ ᱛᱟᱨᱯᱚᱨᱮ ᱦᱩᱭᱩᱜ ᱠᱟᱱᱟ ᱚᱱᱟ ᱫᱤᱱ ᱦᱤᱞᱳᱜ ᱯᱟᱛᱟ ᱠᱚᱦᱚᱸ ᱦᱩᱭᱩᱜ ᱜᱮᱭᱟ ᱟᱞᱮ ᱥᱮᱫ ᱫᱚ
ᱟᱫᱚ ᱢᱮᱱᱞᱱᱠᱷᱟᱱ ᱫᱚ ᱚᱱᱟ ᱫᱚ ᱡᱚᱢ ᱧᱩ ᱯᱚᱨᱚᱵᱽ ᱠᱟᱱ ᱛᱟᱵᱚᱱᱟ ᱛᱚ ᱟᱪᱪᱷᱟ, ᱡᱮᱢᱚᱱ ᱯᱤᱴᱷᱟᱹ ᱯᱤᱴᱷᱟᱹᱭᱟᱠᱚ ᱠᱟᱱᱴᱷᱟᱲ ᱠᱚᱠᱚ ᱡᱚᱢᱟ ᱠᱟᱱᱴᱷᱟᱲ ᱠᱷᱟᱹᱡᱟᱹᱲᱤ ᱥᱟᱶᱛᱮ ᱩᱞ ᱠᱚ
ᱦᱳᱭ ᱦᱳᱭ
ᱟᱯᱮ ᱚᱱᱟ ᱠᱚᱨᱮ ᱫᱚ ᱚᱝᱠᱟ ᱢᱮᱱ ᱞᱮᱱᱠᱷᱟᱱ ᱫᱚ ᱚᱱᱟ ᱠᱟᱱᱴᱷᱟᱲ ᱠᱚ ᱚᱱᱟ ᱫᱟᱨᱮ ᱠᱚᱫᱚ ᱢᱮᱱᱟᱜ ᱟᱠᱟᱟᱜᱼᱟ
ᱦᱳᱭ ᱢᱮᱱᱟᱜ ᱠᱟᱜ ᱜᱮᱭᱟ ᱟᱨ ᱡᱚᱢ ᱦᱚᱸᱠᱩ ᱚᱢᱵᱵᱚᱛᱤ ᱫᱚ ᱠᱚ ᱡᱚᱢ ᱜᱮᱭᱟ ᱠᱩ ᱥᱮᱫᱤᱱ ᱦᱚᱳᱭᱛᱳ ᱡᱟᱦᱟᱸᱭᱟᱜ ᱢᱟᱱᱮ ᱠᱷᱩᱵ ᱠᱚᱢᱤᱧ ᱧᱮᱞ ᱠᱟᱜ ᱠᱚᱣᱟ ᱡᱮ ᱥᱮᱫᱤᱱ ᱫᱚ ᱵᱟᱝ ᱵᱟᱝᱠᱚ ᱡᱚᱢ ᱵᱟᱲᱟᱭ ᱜᱮᱭᱟ ᱠᱟᱱᱴᱷᱟᱲ ᱠᱚᱫᱚ
ᱚ
ᱢᱟᱱᱮ ᱮᱴᱟᱜ ᱠᱚᱫᱚ ᱠᱚ ᱡᱚᱢᱟ ᱮᱴᱟᱜ ᱡᱮᱢᱚᱱ ᱦᱚᱭᱛᱳ ᱵᱷᱟᱜᱤ ᱢᱚᱱᱫᱚ ᱠᱚ ᱤᱥᱤᱱ ᱵᱟᱥᱟᱝ ᱠᱟᱛᱮᱜ ᱠᱚ ᱡᱚᱢᱟᱠᱩ ᱛᱟᱨᱯᱚᱨᱮ ᱦᱩᱭᱩᱜ ᱠᱟᱱᱟ ᱮᱴᱟᱜ ᱡᱚ ᱵᱤᱞᱤ ᱠᱚᱫᱚ ᱠᱚ ᱡᱚᱢᱟ ᱠᱤ ᱚᱱᱮ ᱠᱟᱱᱴᱷᱟᱲ ᱠᱚᱫᱚ ᱠᱷᱩᱵ ᱠᱚᱢ ᱠᱚ ᱡᱚᱢᱟ ᱢᱮᱱᱟᱠᱚ ᱥᱮᱠ ᱠᱤᱪᱷᱩ ᱠᱤᱪᱷᱩ ᱦᱚᱲᱮᱧ ᱟᱸᱡᱚᱢ ᱠᱟᱫ ᱠᱚᱣᱟ ᱚᱱᱟ ᱦᱚᱸ ᱥᱮ ᱪᱮᱫ ᱵᱟᱛᱚᱞ ᱛᱚᱞ ᱧᱚᱜ ᱜᱮᱭᱟ ᱥᱮ ᱪᱮᱫ ᱠᱟᱱᱴᱷᱟᱲ ᱠᱚ
ᱟᱫᱚ ᱢᱟ ᱟᱫᱚ ᱚᱱᱟ ᱫᱚ ᱵᱟᱛᱚᱞ ᱞᱮᱠᱟ ᱛᱮᱫᱚ ᱦᱮᱸ ᱦᱟᱸᱜ ᱢᱮᱱᱟᱜ ᱠᱟᱫᱟ ᱚᱱᱟ ᱠᱚᱫᱚ ᱨᱳᱜᱽ ᱟᱡᱟᱨ ᱠᱚ ᱢᱮᱱᱟᱜ ᱟᱠᱟᱫ ᱛᱟᱵᱚᱱᱟ ᱛᱚ ᱟᱭᱢᱟ ᱡᱤᱱᱤᱥ ᱜᱮ ᱵᱟᱛᱚᱞ ᱫᱚ ᱢᱮᱱᱟᱜ ᱟᱠᱟᱫ ᱛᱟᱵᱚᱱᱟ
ᱦᱳᱭ ᱦᱳᱭ
ᱦᱩᱸ ᱟᱫᱚ ᱛᱟᱦᱞᱮ ᱚᱝᱠᱟ ᱛᱮᱫᱚ ᱟᱞᱤᱧ ᱫᱚᱞᱤᱧ ᱢᱮᱱᱟ ᱦᱮᱸ ᱠᱟᱱᱴᱷᱟᱲ ᱠᱷᱟᱹᱡᱟᱲᱤ ᱡᱚᱢ ᱦᱚᱸ ᱵᱷᱟᱞᱤ ᱜᱮᱭᱟ ᱟᱫᱚ ᱯᱟᱹᱤᱞ ᱨᱮᱱ ᱦᱟᱯᱲᱟᱢ ᱠᱚᱦᱚᱸ ᱠᱚ ᱢᱮᱱᱮᱫ ᱛᱟᱦᱮᱱᱟ ᱡᱮ ᱟᱞᱮ ᱫᱚ ᱦᱚᱸᱜᱼᱚ ᱱᱚᱝᱠᱟ ᱠᱟᱱᱴᱷᱟᱲ ᱠᱚᱫᱚᱞᱮ ᱡᱚᱢ ᱵᱟᱲᱟᱭᱮᱫ ᱛᱟᱦᱮᱱᱟ ᱠᱷᱟᱹᱡᱟᱹᱲᱤ ᱥᱟᱛᱮᱜ ᱦᱳᱭ
ᱦᱳᱭ ᱦᱳᱭ
ᱦᱩᱸ ᱟᱫᱚ ᱡᱟᱦᱟᱸᱭ ᱟᱞᱤᱧ ᱨᱮᱱ ᱫᱟᱹᱫᱩ ᱴᱷᱮᱡ ᱜᱮᱞᱤᱧ ᱟᱸᱡᱚᱢ ᱵᱟᱲᱟ ᱟᱠᱟᱫᱟ ᱚᱝᱠᱟ ᱠᱟᱛᱷᱟ ᱠᱚᱫᱚ ᱦᱮᱸ
ᱚ ᱦᱳᱭᱛ ᱟᱫᱚ ᱟᱞᱮ ᱥᱮᱜ ᱤᱧ ᱧᱮᱞ ᱠᱮᱫᱟ ᱚᱢᱵᱚᱵᱚᱛᱤ ᱫᱚ ᱩᱱᱳᱜ ᱵᱷᱟᱜᱮ ᱞᱮᱠᱟ ᱫᱚ ᱵᱟᱝᱠᱚ ᱢᱟᱱᱟᱣ ᱜᱮᱭᱟ ᱠᱤᱪᱷᱩ ᱠᱤᱪᱷᱩ ᱴᱚᱴᱷᱟ ᱠᱚᱨᱮ ᱫᱚᱧ ᱧᱮᱞ ᱠᱟᱫᱟ ᱟᱹᱰᱤ ᱵᱷᱟᱜᱮ ᱠᱚ ᱢᱟᱱᱟᱣᱟ ᱠᱚ ᱢᱟᱱᱮ ᱟᱞᱮ ᱴᱚᱴᱷᱟ ᱥᱮᱫ ᱫᱚᱧ ᱧᱮᱞ ᱠᱟᱫᱟ ᱩᱱᱟᱹᱜ ᱵᱷᱟᱜᱤ ᱫᱚ ᱵᱟᱝᱠᱚ ᱢᱟᱱᱟᱣᱟᱠᱚ ᱢᱮᱱᱟ ᱠᱩ ᱢᱮᱱᱟ ᱠᱩ ᱦᱮᱸ ᱚᱢᱚᱵᱚᱛᱤ ᱠᱟᱱᱟ ᱛᱤᱦᱤᱧ ᱫᱚ ᱚᱢᱚᱵᱚᱛᱤ ᱱᱚᱝᱠᱟ ᱦᱳᱭᱛᱚ ᱡᱟᱦᱟᱸᱭ ᱴᱚ ᱡᱟᱦᱟᱸ ᱟᱛᱩ ᱥᱩᱨ ᱠᱚᱨᱮ ᱚᱱᱮ ᱯᱟᱛᱟ ᱠᱚ ᱫᱩᱲᱩᱵᱼᱟ ᱩᱱᱠᱩ ᱜᱮ ᱱᱟᱥᱮᱱᱟᱜ ᱠᱚ ᱢᱟᱱᱮ ᱵᱩᱡ ᱧᱚᱜᱟ ᱠᱚ ᱡᱮ ᱛᱤᱦᱤᱧ ᱫᱚ ᱚᱢᱚᱵᱩᱛᱤ ᱠᱟᱱᱟ ᱵᱟᱝᱠᱷᱟᱱ ᱫᱚ ᱟᱥ ᱥᱮ ᱯᱟᱥᱮ ᱟᱹᱛᱩ ᱠᱚᱨᱮ ᱢᱟᱱᱮ ᱡᱟᱦᱟᱸ ᱠᱚᱨᱮ ᱦᱩᱭᱩᱜ ᱠᱟᱱᱟ ᱯᱟᱛᱟ ᱠᱚ ᱵᱟᱝ ᱫᱩᱲᱩᱵ ᱜᱮᱭᱟ ᱩᱱᱠᱩ ᱫᱚ ᱩᱱᱟᱹᱜ ᱴᱟ ᱫᱚ ᱵᱟᱝᱠᱚ ᱵᱩᱡᱽ ᱦᱚᱜ ᱫᱟᱲᱮᱭᱟᱜᱼᱟ ᱡᱮ ᱛᱤᱦᱤᱧ ᱫᱚ ᱟᱢᱚᱵᱚᱛᱤ ᱠᱟᱱᱟ
ᱦᱳᱭ ᱦᱳᱭ ᱯᱷᱟᱞ ᱛᱟᱦᱞᱮ ᱟᱵᱤᱱ ᱫᱚ ᱚᱝᱠᱟ ᱢᱮᱱ ᱛᱮᱫᱚ ᱦᱟᱸᱜ ᱮᱸ ᱚᱞᱚᱜ ᱠᱟᱱᱟᱵᱤᱱ ᱛᱚ ᱟᱫᱚ ᱚᱠᱟ ᱯᱟᱹᱨᱥᱤ ᱛᱮᱵᱤᱱ ᱚᱞᱚᱜ ᱠᱟᱱᱟ ᱚᱱᱟ ᱵᱮᱝᱜᱚᱞᱤ ᱥᱮ ᱦᱤᱱᱫᱤ
ᱵᱟ, ᱟᱵᱚᱣᱟᱜ ᱡᱟᱦᱟᱸ ᱡᱟᱱᱟᱢ ᱯᱟᱹᱨᱥᱤ ᱠᱟᱱᱟ ᱚᱱᱟ ᱛᱮᱜᱮᱞᱤᱧ ᱚᱞᱚᱜ ᱠᱟᱱᱟ ᱚᱞᱪᱤᱠᱤ ᱛᱮᱜᱮᱞᱤᱧ ᱚᱞᱚᱜ ᱠᱟᱱᱟ
ᱚ ᱦᱳᱭ, ᱚᱱᱟᱦ ᱦᱚᱸ ᱱᱟᱯᱟᱭ ᱠᱟᱛᱷᱟ ᱠᱟᱱᱟ ᱚᱱᱟ ᱦᱚᱸ ᱪᱮᱫᱟᱱ ᱜᱮ ᱵᱷᱟᱞᱤᱭᱮᱱ ᱦᱩᱸ, ᱪᱮᱫᱟᱱᱚᱜ ᱮᱸ ᱵᱷᱟᱹᱞᱤ ᱵᱟᱱᱟᱜ ᱦᱳᱭ ᱥᱮ
ᱵᱟᱝ ᱦᱚᱯᱚ, ᱦᱟᱯᱚᱲ ᱨᱮᱫᱚ ᱦᱩᱭᱩᱜ ᱜᱟᱱᱚᱜ-ᱟ ᱚᱱᱟ ᱵᱮᱝᱜᱚᱞᱤ ᱢᱤᱰᱤᱭᱟᱢ ᱛᱮᱜᱮᱞᱧ, ᱵᱮᱝᱜᱚᱞᱤ ᱛᱮᱞᱤᱧ ᱯᱟᱲᱦᱟᱣ ᱦᱮᱡ ᱠᱟᱱᱟ ᱛᱟᱨᱯᱚᱨᱮ ᱦᱩᱭᱩᱜ ᱠᱟᱱᱟ ᱡᱚᱠ ᱠᱷᱚᱱᱤᱧ ᱵᱩᱡ ᱮᱫᱟ ᱡᱮ ᱦᱮᱸ ᱟᱵᱚᱣᱟᱜ ᱢᱤᱜᱴᱮᱱ ᱡᱟᱱᱟᱢ ᱯᱟᱹᱨᱥᱤ ᱢᱮᱱᱟᱜ ᱛᱟ ᱡᱟᱱᱟᱢ ᱟᱲᱟᱝ ᱢᱮᱱᱟᱜ ᱛᱟᱵᱚᱱᱟ᱾ ᱡᱚᱠᱷᱚᱱ ᱚᱱᱟ ᱫᱤᱭᱮ ᱚᱞᱚᱜ ᱯᱟᱲᱦᱟᱣ ᱪᱟᱹᱞᱩᱣ ᱠᱟᱱ ᱛᱟᱵᱚᱱᱟ, ᱛᱟᱦᱚᱞᱮ ᱛᱚᱠᱷᱚᱱ ᱫᱚ ᱞᱤᱧ ᱱᱤᱭᱟᱹ ᱛᱮᱜᱮᱞᱤᱧ ᱢᱟᱱᱮ ᱯᱟᱲᱦᱟᱜ ᱠᱟᱱᱟᱞᱤᱧ
ᱚᱻ ᱛᱟᱦᱞᱮ ᱟᱯᱮ ᱚᱱᱟ ᱠᱚᱨᱮ ᱫᱚ ᱢᱮᱱᱛᱮ ᱦᱟᱸᱜ ᱚᱱᱟ ᱡᱟᱦᱟᱸ, ᱤᱭᱟᱹ ᱵᱤᱫᱽᱫᱟᱹᱜᱟᱲ ᱠᱚ ᱢᱮᱱᱟᱜ ᱟᱠᱟᱫᱟ ᱦᱳᱭ ᱥᱮ, ᱛᱟᱨᱯᱚᱨᱮ ᱚᱱᱟ ᱠᱚᱨᱮ ᱚᱞᱪᱤᱠᱤ ᱫᱚ ᱥᱮᱞᱮᱫ ᱢᱮᱱᱟᱜ ᱠᱟᱜᱼᱟ ᱥᱮ ᱵᱟᱝ?
ᱦᱳᱭ ᱦᱳᱭ ᱞᱟᱦᱟ ᱛᱮᱫᱚ ᱵᱟᱝ ᱛᱟᱦᱮᱸ ᱠᱟᱱᱟ᱾ ᱛᱮᱦᱮᱧ ᱜᱟᱯᱟ ᱫᱚ ᱢᱟᱱᱮ ᱦᱳᱭᱳᱜ ᱠᱟᱱᱟ ᱵᱤᱫᱽᱫᱟᱹᱜᱟᱲ ᱠᱚ ᱛᱮᱭᱟᱨᱚᱜ ᱠᱟᱱᱟ᱾
ᱦᱳᱭ ᱦᱳᱭ᱾
ᱚᱱᱮᱠᱴᱟ ᱜᱮ ᱯᱩᱨᱤ ᱢᱟᱱᱮ ᱞᱟᱦᱟᱛᱮ ᱠᱷᱚᱱ ᱫᱚ ᱤᱭᱟᱹ ᱧᱚᱜ ᱠᱟᱱᱟ ᱟᱨᱚᱧ ᱢᱚᱱᱮᱭᱟ ᱡᱮ, ᱦᱟᱯᱮᱱ ᱫᱤᱱ ᱡᱟᱛᱮ ᱢᱟᱱᱮ ᱯᱨᱚᱛᱮᱠᱴᱤ ᱵᱤᱫᱽᱫᱟᱹᱜᱟᱲ ᱨᱮ ᱡᱟᱛᱮ ᱟᱵᱚᱣᱟᱜ ᱡᱟᱱᱟᱢ ᱟᱲᱟᱝ ᱨᱮᱱᱟᱜ ᱯᱟᱹᱨᱤᱥ ᱤᱭᱟᱹᱛᱮᱜ ᱡᱮᱢᱚᱱ ᱛᱟᱦᱮᱱ ᱛᱟᱵᱚᱱ ᱢᱟ᱾
ᱦᱳᱭ ᱟᱫᱚ ᱱᱮᱛᱟᱨ ᱦᱚᱸ ᱧᱮᱞᱚᱜᱚᱜ ᱠᱟᱱᱟ ᱡᱮ᱾ ᱟᱞᱮ ᱱᱚᱣᱟ ᱠᱚᱨᱮ ᱫᱚ ᱦᱟᱸᱜ ᱟᱹᱣᱨᱤ ᱟᱣᱨᱤ ᱠᱚ ᱥᱮᱞᱮᱫᱟ᱾ ᱦᱳᱭᱥᱮ ᱟᱫᱚ ᱚᱱᱠᱟᱱ